ᱦᱮᱸ ᱡᱚᱦᱟᱨ ᱜᱮ᱾
ᱪᱮᱫ ᱞᱮᱠᱟ ᱢᱮᱱᱟᱜ ᱠᱟᱫ ᱵᱤᱱᱟ ᱛᱟᱦᱚᱞᱮ?
ᱦᱳᱭ ᱱᱟᱯᱟᱭ ᱜᱮ ᱢᱮᱱᱟᱜ ᱠᱟᱫ ᱞᱤᱧᱟᱹ ᱟᱵᱤᱱ ᱜᱮ ᱪᱮᱫ ᱞᱮᱠᱟ ᱢᱮᱱᱟᱜ ᱠᱟᱫ ᱵᱤᱱᱟ?
ᱦᱮᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ
ᱚ ᱟᱨ ᱵᱚᱞᱮ, ᱦᱳᱭ ᱟᱞᱮ ᱦᱚᱸ ᱚᱲᱟᱜ ᱦᱚᱲ ᱨᱮᱦᱚᱸ, ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱟᱜ ᱠᱚᱣᱟ᱾ ᱟᱵᱤᱱ ᱨᱮᱱ ᱚᱲᱟᱜ ᱦᱚᱲ ᱠᱚᱜᱮ ᱪᱮᱫ ᱞᱮᱠᱟ ᱢᱮᱱᱟᱜ ᱠᱟᱜ ᱠᱚᱣᱟ?
ᱦᱮᱸ ᱟᱞᱤᱧ ᱨᱮᱱ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱟᱜ ᱠᱚᱣᱟ᱾
ᱚ ᱦᱳᱭ ᱛᱚ᱾ ᱟᱫᱚ ᱛᱟᱦᱚᱞᱮ ᱫᱟᱠᱟ ᱠᱚᱫᱚ ᱵᱤᱱ ᱡᱚᱢ ᱵᱟᱲᱟ ᱠᱟᱜᱼᱟ ᱥᱮ
ᱦᱮᱸ ᱦᱮᱸ ᱡᱚᱢ ᱠᱚ ᱦᱩᱭ ᱟᱠᱟᱱᱟ
ᱚ ᱦᱳᱭ
ᱢᱩᱱᱜᱟᱹᱟᱹᱲᱟᱜ ᱞᱮ ᱵᱷᱟᱡᱟ ᱞᱮᱫ ᱛᱟᱦᱮᱸᱫᱚᱜᱼᱟ
ᱚ ᱟᱪᱪᱷᱟ ᱟᱰᱤ ᱢᱚᱡ ᱜᱮᱛᱳ ᱢᱮᱱ ᱠᱮᱫ ᱫᱚ
ᱦᱳᱭ ᱟᱞᱮ ᱫᱚᱞᱮ ᱡᱚᱢ ᱵᱷᱟᱜᱟᱣ ᱜᱚᱫ ᱟᱠᱟᱱᱟ ᱫᱚᱢᱮ ᱢᱚᱸᱡᱽ ᱫᱚ ᱵᱟᱞᱮ ᱵᱩᱡᱷᱟᱹᱜᱣᱼᱟ ᱫᱤᱱ ᱧᱚᱜ ᱜᱮᱞᱮ ᱤᱭᱟᱹ ᱠᱚᱲᱟᱭ ᱜᱮᱛ ᱢᱩᱱᱜᱟᱹ ᱟᱲᱜ ᱫᱚ
ᱟᱪᱪᱷᱟ ᱚᱱᱟ ᱫᱚ ᱱᱟᱯᱟᱭ ᱜᱮ ᱛᱮ ᱠᱚ ᱢᱮᱛᱟᱜ ᱜᱮᱛᱚ
ᱦᱮᱸ ᱦᱮᱸ ᱱᱟᱯᱟᱭ ᱫᱚ
ᱟᱲᱟᱜ ᱢᱮᱱ ᱟᱲᱟᱜ ᱢᱮᱱ ᱞᱮᱠᱷᱟᱡ ᱫᱚ
ᱦᱳᱭ
ᱟᱫᱚ ᱦᱟᱸᱜ ᱪᱮᱫ ᱞᱮᱠᱟ ᱥᱮᱫᱮᱫ ᱦᱳᱭ ᱢᱟ ᱞᱟᱹᱭ ᱵᱤᱱ, ᱢᱟ ᱪᱮᱫ ᱵᱤᱱ ᱢᱮᱱᱮᱫ ᱛᱟᱦᱮᱱᱟ ᱢᱟ ᱢᱟᱨᱟᱝ
ᱤᱭᱟᱹ ᱛᱮᱦᱮᱧ ᱫᱚ ᱢᱤᱫᱴᱟᱝ ᱴᱚᱯᱤᱠ ᱱᱤᱭᱮ ᱜᱟᱞᱢᱟᱨᱟᱣ ᱦᱩᱭ ᱠᱚᱜᱼᱟ
ᱦᱳᱭ ᱦᱳᱭ ᱢᱟ
ᱛᱮᱦᱮᱧ ᱠᱷᱚᱱᱟᱜ ᱫᱚᱥ ᱵᱚᱪᱷᱚᱨ ᱞᱟᱦᱟ ᱪᱮᱫᱞᱮᱠᱟ ᱛᱟᱦᱮᱸᱠᱟᱱᱟ ᱥᱮ ᱯᱟᱸᱪ ᱵᱚᱪᱷᱚᱨ ᱞᱟᱦᱟ ᱪᱮᱫᱞᱮᱠᱟ ᱛᱟᱦᱮᱸ ᱠᱟᱱᱟ ᱟᱨ ᱪᱮᱫ ᱞᱮᱠᱟ ᱧᱮᱞᱚᱜ ᱠᱟᱱᱟ
ᱚ ᱯᱟᱹᱦᱤᱞ ᱫᱤᱥᱚᱢ ᱠᱷᱚᱱᱟᱜ ᱱᱟᱣᱟ
ᱢᱟ ᱟᱹᱵᱤᱱ ᱜᱮ ᱞᱟᱹᱭ ᱜᱚᱫ ᱵᱤᱱ ᱥᱮ ᱪᱮᱫᱠᱟ ᱵᱤᱱ ᱧᱮᱞ ᱟᱠᱟᱫᱟ ᱦᱳᱭ
ᱚ ᱟᱞᱤᱧ ᱫᱚ ᱦᱟᱸᱜ ᱱᱚᱜ ᱠᱟ ᱢᱮᱱᱛᱮᱫᱚᱜ ᱟᱹᱞᱤᱧ ᱫᱚ ᱵᱟᱹᱞᱤᱧ ᱧᱮᱞ ᱛᱤᱭᱳᱜ ᱠᱟᱫᱟ ᱦᱳᱥᱮ ᱫᱤᱥᱚᱢ ᱠᱚᱨᱮᱱᱟᱜ ᱠᱚ ᱟᱫᱚ ᱦᱟᱸᱜ ᱚᱱᱟ ᱠᱚᱫᱚ ᱦᱟᱸᱜ ᱢᱮᱱ ᱠᱟᱛᱷᱟ ᱛᱮᱞᱤᱧ ᱟᱸᱡᱚᱢ ᱵᱟᱲᱟ ᱠᱟᱜᱼᱟ
ᱦᱳᱭ ᱟᱫᱚ ᱱᱚ ᱚᱭ ᱛᱚ ᱦᱟᱸᱜ ᱫᱚᱥ ᱵᱚᱪᱷᱚᱨ ᱞᱟᱦᱟ ᱫᱚ ᱟᱵᱚ ᱵᱚᱱ ᱛᱟᱦᱮᱸ ᱠᱟᱱ ᱜᱮᱭᱟ ᱥᱮ ᱯᱟᱸᱪ ᱵᱚᱪᱷᱚᱨ ᱞᱟᱦᱟ ᱫᱚᱵᱚᱱ ᱛᱟᱦᱮᱸ ᱠᱟᱱ ᱜᱮᱭᱟ
ᱦᱳᱭ ᱦᱳᱭ ᱛᱚᱠᱷᱚᱱᱵᱚᱱ ᱛᱟᱦᱮᱸ ᱞᱮᱱ ᱠᱟᱱ ᱛᱟᱦᱮᱸ ᱞᱮᱱ ᱜᱮᱭᱟ ᱦᱟᱸᱜ ᱟᱹᱞᱤᱧ ᱦᱟᱜ ᱡᱚᱛᱚ ᱴᱩᱠ ᱞᱤᱧ ᱧᱮᱞ ᱧᱮᱞ ᱟᱠᱟᱫᱼᱟ ᱦᱚᱳᱭᱥᱮ ᱠᱟᱹᱴᱤᱡ ᱠᱷᱚᱱᱟᱜ ᱠᱟᱹᱴᱤᱡ ᱠᱷᱚᱱᱟᱜ ᱱᱤᱛᱚᱜ ᱞᱟᱹᱴᱩ ᱚᱵᱽᱫᱤ
ᱦᱳᱭ
ᱟᱫᱚ ᱦᱟᱸᱜ ᱪᱮᱫ ᱞᱮᱠᱟ ᱵᱤᱱ ᱢᱮᱱᱪᱚᱭᱮᱫᱟ ᱦᱟᱸᱜ ᱠᱟᱹᱴᱤᱡ ᱵᱤᱱ ᱞᱟᱹᱭ ᱥᱟᱰᱮ ᱞᱮᱠᱷᱟᱱᱡ ᱦᱟᱸᱜ ᱠᱟᱹᱴᱤᱡ
ᱚ ᱢᱟᱱᱮ ᱞᱟᱹᱭ ᱥᱟᱱᱟᱭᱮᱫ ᱞᱤᱧ ᱛᱟᱦᱮᱸᱫ ᱡᱮ ᱱᱚᱜᱼᱚᱭ ᱱᱚᱣᱟ ᱫᱤᱥᱚᱢ ᱥᱮ ᱚᱱᱟ ᱯᱚᱨᱤᱵᱮᱥ ᱠᱚ ᱪᱮᱫ ᱞᱮᱠᱟ ᱛᱟᱦᱮᱸ ᱠᱟᱱᱟ ᱥᱮ- ᱡᱤᱵᱽ ᱡᱤᱭᱟᱹᱞᱤ ᱠᱚ ᱪᱮᱫ ᱞᱮᱠᱟ ᱠᱚ ᱛᱟᱦᱮᱸ ᱠᱟᱱᱟ ᱥᱮ ᱟᱫᱚᱜ ᱠᱟᱱᱟ ᱠᱚ ᱚᱱᱟ ᱠᱚᱜᱮ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜᱼᱟ
ᱚ ᱟᱫᱚ ᱦᱟᱸᱜ ᱢᱟ ᱟᱹᱵᱤᱱ ᱜᱮ ᱢᱟᱲᱟᱝ ᱛᱮ ᱤᱫᱤᱭ ᱵᱤᱱ ᱦᱟᱸᱜ ᱟᱹᱵᱤᱱ ᱛᱟᱭᱚᱢ ᱛᱮᱞᱤᱧ
ᱟᱹᱞᱤᱧ ᱜᱮ ᱵᱟᱝ ᱦᱮᱸ ᱞᱟᱹᱭᱮᱫᱼᱟ ᱞᱤᱧ ᱱᱚᱝᱠᱟ ᱧᱮᱞᱚᱜ ᱠᱟᱱᱟ ᱚᱱᱟ ᱛᱚ ᱱᱚᱜᱼᱚᱭ ᱯᱟᱹᱤᱞ ᱫᱚ ᱦᱩᱭᱩᱜᱭ ᱠᱟᱱᱟ ᱱᱚᱜᱚᱭ ᱯᱟᱸᱪ ᱵᱚᱪᱷᱚᱨ ᱠᱤᱵᱟ ᱫᱚᱥ ᱵᱚᱪᱷᱚᱨ ᱞᱟᱦᱟ ᱫᱚ ᱫᱚᱢᱮ ᱪᱮᱬᱮ ᱪᱤᱯᱨᱩᱫ ᱠᱚᱦᱚᱸ ᱵᱤᱨ ᱨᱮᱠᱚ ᱧᱮᱞᱚᱜ ᱠᱟᱱ ᱛᱟᱦᱮᱸᱫᱚᱜ ᱟᱨ ᱩᱱᱫᱚ ᱵᱤᱨ ᱠᱚ- ᱫᱚᱢᱮ ᱥᱟᱸᱜᱮ ᱜᱮ ᱛᱟᱦᱮᱸ ᱠᱟᱱᱟ ᱟᱫᱚ ᱱᱤᱛᱚᱜ ᱫᱚ ᱵᱤᱨ ᱠᱚᱦᱚᱸ ᱠᱚ ᱢᱟᱜ ᱥᱟᱯᱟ ᱪᱟᱵᱟᱭᱮᱫᱼᱟ ᱟᱨ ᱢᱟᱨᱟᱝ ᱫᱟᱨᱮ ᱠᱚᱦᱚᱸ ᱚᱱᱠᱟ ᱫᱚ ᱵᱟᱝ ᱧᱮᱞᱚᱜ ᱠᱟᱱᱟ ᱟᱨ ᱦᱮᱸ ᱚᱱᱠᱟᱜᱮ ᱟᱨ ᱱᱤᱛᱳᱜ ᱫᱚ ᱯᱟᱞᱴᱟᱣ ᱪᱟᱞᱟᱜ ᱠᱟᱱᱟ ᱞᱟᱭᱚᱝ ᱠᱚᱦᱚᱸ ᱦᱩᱭᱩᱜ ᱠᱟᱱᱟ ᱩᱱᱟᱹᱜ ᱫᱤᱱ ᱫᱚ ᱢᱟᱱᱮ ᱥᱟᱱᱛᱚ ᱧᱚᱜ ᱛᱟᱦᱮᱸ ᱠᱟᱱᱟ ᱢᱚᱱᱮ ᱦᱩᱭᱩᱜ ᱟᱨ ᱡᱮ ᱩᱱᱟᱹᱜ ᱥᱤᱛᱩᱝ ᱥᱮ ᱩᱱᱟᱹᱜ ᱞᱚᱞᱚᱫ ᱵᱟᱝ ᱵᱩᱡᱩᱜ ᱠᱟᱱ ᱛᱟᱦᱮᱸᱟᱸᱜᱼᱟ
ᱦᱳᱭ
ᱱᱤᱛᱳᱜ ᱡᱟᱦᱟᱸ ᱞᱮᱠᱟ ᱥᱤᱛᱩᱝ ᱠᱟᱱᱟ ᱥᱮ ᱟᱨ ᱩᱱᱟᱹᱜ ᱫᱤᱱ ᱫᱚ ᱧᱮᱞ ᱦᱩᱭᱩᱜ ᱠᱟᱱ ᱛᱟᱦᱮᱸᱫ ᱡᱮ ᱴᱟᱭᱤᱢ ᱨᱮ ᱫᱟᱜ ᱡᱟᱹᱲᱤ ᱠᱚᱦᱚᱸ ᱦᱩᱭᱩᱜ ᱠᱟᱱ ᱛᱟᱦᱮᱸᱜᱼᱟ
ᱦᱳᱭ ᱦᱳᱭ
ᱦᱳᱭ
ᱟᱫᱚ ᱪᱮᱫ ᱞᱮᱠᱟᱞᱤᱧ ᱢᱮᱱᱟ ᱟᱹᱞᱤᱧ ᱦᱚᱸ ᱟᱹᱞᱤᱧ ᱦᱚᱸ ᱡᱚᱠᱷᱚᱱ ᱠᱟᱹᱴᱤᱡ ᱞᱤᱧ ᱧᱮᱞ ᱵᱟᱲᱟ ᱟᱠᱟᱫ ᱛᱟᱦᱮᱱᱟ ᱟᱫᱚ ᱚᱱᱠᱟ ᱛᱮᱫᱚ ᱦᱟᱸᱜ ᱡᱟᱦᱟᱸ ᱵᱤᱨ ᱴᱚᱴᱷᱟ ᱠᱚᱨᱮ ᱢᱮᱱᱟᱜ ᱟᱠᱟᱫ ᱵᱚᱱᱟ ᱦᱳᱭ ᱥᱮ ᱟᱫᱚ ᱦᱟᱸᱜ ᱚᱱᱠᱟ ᱞᱮᱠᱟᱛᱮ ᱛᱮᱫᱚ ᱦᱟᱜ ᱧᱮᱞᱚᱜᱚᱜᱼᱟ ᱪᱮᱫ ᱞᱮᱠᱟᱞᱤᱧ ᱢᱮᱱᱟ ᱮ ᱵᱤᱨ ᱵᱩᱨᱩ ᱠᱚᱨᱮ ᱦᱮᱸ ᱚᱱᱠᱟᱜᱮ ᱟᱹᱵᱤᱱ ᱡᱟᱦᱟᱸᱞᱮᱠᱟ ᱵᱤᱱ ᱢᱮᱛᱟ ᱫᱤᱧᱟᱹ ᱦᱳᱭ ᱚᱱᱠᱟ ᱜᱮ ᱥᱟᱸᱜᱮ ᱧᱚᱜ ᱫᱟᱨᱮ ᱵᱟᱞᱟ ᱠᱚᱦᱚᱸ ᱛᱟᱦᱮᱸ ᱞᱮᱱ ᱛᱟᱵᱚᱱᱟ ᱴᱷᱤᱠ ᱟᱨ ᱚᱱᱠᱟ ᱥᱮ ᱡᱤᱵᱽᱡᱤᱭᱟᱹᱞᱤ ᱠᱚᱦᱚᱸ ᱠᱚ ᱥᱟᱸᱜᱮ ᱧᱚᱜ ᱠᱚ ᱛᱟᱦᱮᱸ ᱞᱮᱱ ᱛᱟᱦᱮᱸ ᱦᱳᱭ ᱚᱱᱟ ᱛ ᱱᱟᱦᱟᱜ ᱡᱩᱜᱽ ᱨᱮᱫᱚ ᱦᱟᱸᱜ ᱧᱮᱞᱚᱜᱚᱜ ᱠᱟᱱᱟ ᱚᱱᱠᱟ ᱞᱮᱠᱟ ᱛᱮᱫᱚ ᱵᱚᱱ ᱴᱟᱺᱰᱤ ᱥᱟᱯᱷᱟ ᱠᱟᱜ ᱠᱟᱱᱟ ᱦᱮᱸ ᱥᱮ ᱫᱟᱨᱮ ᱦ ᱠᱟᱞ ᱠᱷᱛᱮ ᱫᱚ ᱟᱭᱢᱟ ᱫᱟᱨ ᱠᱚ ᱵᱚᱱ ᱢᱟᱜ ᱯᱷᱟᱨᱪᱟ ᱠᱟᱜ ᱠᱟᱱᱟ ᱦᱳᱭᱥᱮ ᱟᱨ ᱚᱱᱟ ᱛᱮᱦᱚᱸ ᱟᱨᱚ ᱵᱚᱱ ᱚᱱᱟ ᱡᱟᱦᱟᱸ ᱥᱤᱛᱩᱝ ᱫᱤᱱ ᱦᱚᱭ ᱥᱮ ᱚᱱᱟ ᱨᱚᱦᱚᱲ ᱥᱟᱠᱟᱢ ᱠᱚ ᱧᱩᱨᱩᱜ ᱚᱱᱟ ᱥᱟᱶᱛᱮ ᱚᱱᱟ ᱥᱮᱸᱜᱮᱞ ᱠᱚᱦᱚᱸ ᱵᱚᱱ ᱟᱛᱟᱨᱟᱜ ᱠᱟᱱᱟ ᱥᱮ ᱟᱫᱚ ᱚᱱᱟ ᱞᱮᱠᱟ ᱛᱮᱦᱚᱸ ᱟᱫᱚ ᱡᱤᱞ ᱦᱳᱭ ᱦᱳᱭ ᱟᱫᱚ ᱦᱟᱸᱜ ᱚᱱᱟ ᱞᱮᱠᱟᱛᱮ ᱦᱟᱜ ᱟᱨᱚ ᱡᱤᱵᱽ ᱡᱤᱭᱟᱹᱞᱤ ᱠᱚ ᱠᱚᱢ ᱪᱟᱞᱟᱜ ᱠᱟᱱᱟ ᱦᱮᱸ
ᱦᱳᱭ ᱡᱮᱢᱚᱱ ᱱᱤᱛᱚᱜ ᱫᱚ ᱟᱵᱚᱣᱟᱜ ᱦᱩᱭᱩᱜ ᱠᱟᱱᱟ ᱦᱳᱭ ᱟᱵᱚᱣᱟᱜ ᱫᱚᱨᱠᱟᱨ ᱠᱷᱟᱹᱛᱤᱨ ᱥᱮ ᱟᱵᱚᱣᱟᱜ ᱪᱟᱦᱤᱫᱟ ᱠᱷᱟᱹᱛᱤᱨ ᱡᱚᱛᱚ ᱡᱮᱢᱚᱱ ᱵᱤᱨ ᱠᱚᱨᱮ ᱦᱚᱸ ᱵᱤᱨ ᱦᱚᱸ ᱚᱱᱠᱟ ᱜᱮᱚᱱ ᱥᱟᱦᱟᱱ ᱠᱚᱵᱚᱱ ᱢᱟᱜ ᱟᱜᱩᱭᱮᱫᱼᱟ ᱥᱮ ᱢᱟᱨᱟᱝ ᱢᱟᱨᱟᱝ ᱠᱟᱴ ᱠᱚ ᱢᱟᱜ ᱟᱹᱜᱩᱭᱮᱫᱟ ᱚᱲᱟᱜ ᱠᱚᱵᱚᱱ ᱵᱮᱱᱟᱣᱮᱫᱼᱟ ᱟᱨ ᱦᱩᱭᱩᱜ ᱠᱟᱱᱟ ᱥᱮ ᱚᱱᱟ ᱵᱤᱨ ᱵᱩᱨᱩ ᱢᱟᱜ ᱥᱟᱯᱷᱟ ᱠᱟᱛᱮᱜ ᱜᱮ ᱦᱩᱭᱩᱜ ᱠᱟᱱᱟ ᱢᱟᱨᱟᱝ ᱢᱟᱨᱟᱝ ᱯᱷᱮᱠᱴᱨᱤ ᱠᱚ ᱯᱷᱞᱟᱴ ᱠᱚ ᱵᱮᱱᱟᱜ ᱠᱟᱱᱟ ᱛᱚ ᱠᱟᱹᱨᱠᱷᱟᱱᱟ ᱠᱚ ᱟᱫᱚ ᱚᱱᱠᱟ ᱛᱮᱜᱮ ᱧᱮᱞᱚᱜ ᱠᱟᱱᱟ ᱡᱮ ᱫᱟᱨᱮ ᱠᱚᱫᱚ ᱠᱚᱢ ᱪᱟᱵᱟᱜ ᱠᱟᱱᱟ ᱟᱹᱰᱤ ᱜᱟᱱ ᱜᱮ ᱟᱨ ᱧᱮᱞᱚᱜ ᱠᱟᱱᱟ ᱠᱟᱱᱟ ᱡᱮ ᱚᱱᱠᱟ ᱛᱮᱜᱮ ᱪᱮᱬᱮ ᱪᱤᱯᱨᱩ ᱠᱚᱦᱚᱸ ᱠᱚ ᱟᱜ ᱪᱟᱵᱟᱜ ᱠᱟᱱᱟ ᱱᱤᱛᱚᱜ ᱥᱩᱫᱩ ᱦᱟᱹᱛᱤ ᱠᱚᱠᱚ ᱧᱮᱞᱚᱜ ᱠᱟᱱᱟ ᱩᱱᱠᱩ ᱦᱚᱸ ᱟᱹᱰᱤ ᱡᱳᱨ ᱠᱚ ᱨᱟᱸᱜᱟᱜ ᱠᱟᱱᱟ ᱟᱫᱚ ᱵᱤᱨ ᱠᱚ ᱚᱱᱟ ᱵᱤᱨ ᱨᱮ ᱢᱟᱨᱟᱝ ᱢᱟᱨᱟᱝ ᱫᱟᱨᱮ ᱠᱚ ᱵᱟᱝ ᱛᱟᱦᱮᱸ ᱞᱮᱱ ᱠᱷᱟᱱ ᱦᱟᱹᱛᱤ ᱚᱠᱟ ᱨᱮ ᱠᱚ ᱛᱟᱦᱮᱱᱟ ᱡᱚᱛᱚ ᱚᱲᱟᱜ ᱥᱮᱱ ᱠᱚ ᱦᱤᱡᱩᱜ ᱠᱟᱱᱟ ᱠᱟᱱᱟ ᱵᱮᱥᱤ ᱠᱚ ᱩᱛᱯᱟᱛᱮ ᱮᱭᱟ ᱠᱚ ᱦᱚᱲ ᱠᱚᱠᱚ ᱜᱚᱡᱮᱫ ᱠᱚᱣᱟ ᱠᱚ ᱚᱲᱟᱜ ᱠᱚ ᱵᱚᱞᱚᱱ ᱠᱟᱱᱟ ᱚᱲᱟᱜ ᱨᱮ ᱡᱚᱢᱮᱫᱼᱟ ᱠᱚ ᱦᱩᱲᱩ ᱠᱚ
ᱦᱳᱭ ᱟᱫᱚ
ᱢᱟᱱᱮ ᱞᱟᱦᱟ ᱫᱚ ᱦᱩᱭᱩᱜ ᱠᱟᱱᱟ ᱵᱷᱟᱜᱮ ᱧᱚᱜ ᱜᱮ ᱛᱟᱦᱮᱸ ᱠᱟᱱᱟ ᱱᱤᱛᱚᱜ ᱫᱚ ᱦᱩᱭᱩᱜ ᱠᱟᱱᱟ ᱟᱵᱚᱣᱟᱜ ᱞᱟᱭᱚᱝ ᱪᱮᱛᱟᱱ ᱫᱚ ᱦᱩᱭᱩᱜ ᱠᱟᱱᱟ ᱟᱹᱰᱤ ᱵᱟᱹᱲᱤᱡ ᱚᱨᱥᱚᱝ ᱧᱮᱞᱚᱜ ᱠᱟᱱᱟ ᱥᱮ
ᱦ ᱟᱫᱚ ᱦᱟᱸᱜ ᱢᱮᱱ ᱞᱮᱠᱷᱟᱡ ᱫᱚ ᱦᱟᱸᱜ ᱱᱚᱜᱼᱚᱭ ᱡᱩᱜᱽ ᱥᱟᱶᱛᱮ ᱦᱚᱲ ᱦᱚᱵᱚᱱ ᱯᱟᱞᱴᱟᱣ ᱪᱟᱞᱟᱜ ᱠᱟᱱᱟ ᱥᱮ ᱵᱟᱝ ᱟᱵᱚᱣᱟᱜ ᱢᱚᱱᱮ ᱛᱮᱦᱚᱸ ᱱᱚᱜᱚᱭ ᱢᱟᱱᱮ ᱟᱪᱟᱨ ᱵᱤᱪᱟᱹᱨ ᱠᱚᱦᱚᱸ ᱠᱚ ᱱᱟᱣᱟ ᱱᱟᱣᱟ ᱟᱪᱟᱨ ᱵᱤᱪᱟᱹᱨ ᱠᱚ ᱦᱤᱡᱩᱜ ᱠᱟᱱ ᱛᱟᱵᱚᱱᱟ ᱦᱳᱭᱥᱮ ᱟᱫᱚ ᱦᱟᱜ ᱚᱱᱟ ᱞᱮᱠᱟ ᱛᱮᱦᱚᱸ ᱟᱭᱢᱟ ᱴᱚᱴᱷᱟ ᱠᱚᱨᱮ ᱟᱞᱟᱫᱟ ᱟᱞᱟᱫᱟ ᱤᱭᱟᱹ ᱢᱮᱱᱟᱜ ᱟᱠᱟᱫ ᱛᱟᱵᱚᱱᱟ ᱥᱮ ᱨᱚᱲ ᱠᱚ
ᱦᱳᱭ ᱦᱳᱭ ᱱᱤᱛᱚᱜ ᱫᱚ ᱱᱚᱜ ᱚᱭ ᱛᱚ ᱵᱟᱹᱲᱛᱤ ᱩᱛᱱᱟᱹᱜ ᱵᱟᱹᱲᱛᱤ ᱩᱛᱱᱟᱹᱜ ᱠᱟᱱᱟ ᱥᱮ ᱦᱩᱭᱩᱜ ᱠᱟᱱᱟ ᱰᱤᱡᱤᱴᱮᱞ ᱛᱮ ᱰᱤᱡᱤᱴᱟᱞ ᱡᱩᱜᱚᱜ ᱠᱟᱱᱟ ᱩᱱᱟᱹᱜ ᱜᱮ ᱢᱟᱱᱮ ᱦᱚᱲ ᱦᱚᱸᱠᱚ ᱵᱟᱹᱲᱤᱡᱚᱜ ᱠᱟᱱᱟ ᱟᱨ ᱱᱚᱛᱮ ᱦᱚᱲᱢᱚ ᱦᱚᱸ ᱵᱟᱹᱲᱤᱡᱚᱜ ᱠᱟᱱᱟ ᱞᱟᱭᱚᱝ ᱦᱚᱸ ᱵᱟᱹᱲᱤᱡᱚᱜ ᱠᱟᱱᱟ ᱾ ᱡᱚᱛᱚ ᱜᱮ ᱢᱟᱱᱮ ᱵᱟᱹᱲᱤᱡ ᱪᱟᱞᱟᱜ ᱠᱟᱱ ᱜᱮᱭᱟ ᱟᱫᱚ ᱚᱱᱟ ᱨᱮᱱᱟᱜ ᱼᱼ ᱥᱚᱢᱯᱩᱨᱱᱚ ᱫᱚ ᱦᱩᱭᱩᱜ ᱠᱟᱱᱟ ᱫᱟᱭᱤ ᱫᱚ ᱦᱚᱭᱩᱜ ᱠᱟᱱᱟ ᱟᱵᱚ ᱢᱟᱹᱱᱢᱤ ᱜᱮ ᱥᱮ ᱾
ᱦᱳᱭ ᱦᱳᱭ ᱾ ᱟᱫᱚ ᱦᱟᱜ ᱟᱵᱚ ᱜᱮ ᱡᱩᱫᱤ ᱚᱱᱠᱟ ᱞᱮᱠᱟᱛᱮ ᱡᱟᱦᱟᱸ ᱦᱟᱸᱜ ᱼᱼ ᱥᱚᱡᱮ ᱦᱚᱨᱛᱮ ᱡᱩᱫᱤ ᱵᱟᱵᱚᱱ ᱛᱟᱲᱟᱢᱟ ᱵᱟᱠᱟ ᱦᱚᱲ ᱛᱮ ᱵᱚᱱ ᱛᱟᱲᱟᱢᱟ ᱛᱟᱦᱚᱞᱮ ᱚᱱᱟ ᱫᱚ ᱦᱟᱸᱜᱼᱼ ᱵᱟᱹᱲᱤᱡ ᱜᱮ ᱛᱚ ᱦᱩᱭᱩᱜᱼᱟ ᱥᱮ ᱾
ᱦᱳᱭ ᱦᱳᱭ ᱾
ᱦᱩᱸᱻ
ᱟᱫᱚ ᱚᱱᱟ ᱠᱚᱜᱮ ᱦᱩᱭᱩᱜ ᱠᱟᱱᱟ ᱟᱵᱚ ᱵᱟᱧᱪᱟᱣ ᱫᱚᱦᱚ ᱦᱩᱭᱩᱜ ᱛᱟᱵᱚᱱᱟ ᱾
ᱦᱳᱭ ᱾
ᱡᱮᱢᱚᱱ ᱛᱤᱱᱟᱹᱜ ᱫᱟᱨᱮ ᱵᱚᱱ ᱢᱟᱜ ᱮᱫᱟ ᱢᱤᱫᱵᱟᱨ ᱫᱟᱨᱮ ᱵᱚᱱ ᱢᱟᱜ ᱮᱫᱟ ᱡᱮᱢᱚᱱ ᱼᱼ ᱚᱱᱟ ᱞᱟᱹᱜᱤᱫ ᱛᱮ ᱦᱳᱭᱳᱜ ᱠᱟᱱᱟ ᱢᱤᱫᱴᱟᱝ ᱫᱟᱨᱮ ᱢᱟᱜ ᱠᱟᱛᱮ ᱦᱳᱭᱳᱜ ᱠᱟᱱᱟ ᱟᱵᱚ ᱯᱮᱭᱟ ᱯᱩᱱᱭᱟ ᱫᱟᱨᱮ ᱚᱸᱰᱮ ᱞᱟᱜᱟᱣ ᱦᱩᱭᱩᱜ ᱛᱟᱵᱚᱱᱟᱸ ᱥᱮ ᱾ ᱛᱚᱵᱮ ᱟᱱᱟᱝ ᱜᱮ ᱟᱵᱚᱣᱟᱜ ᱞᱟᱭᱚᱝ ᱫᱚ ᱦᱩᱭᱩᱜ ᱠᱟᱱᱟ ᱡᱤᱭᱟᱹᱲ ᱛᱟᱦᱮᱱ ᱵᱟᱧᱪᱟᱜᱼᱟ ᱾
ᱦᱳᱭ ᱾ ᱟᱫᱚ ᱢᱮᱱ ᱞᱮᱠᱷᱟᱡ ᱫᱚ ᱥᱟᱱᱟᱢᱟᱜ ᱜᱮ ᱠᱟᱹᱢᱤ ᱦᱚᱨᱟ ᱠᱚ ᱫᱚ ᱱᱟᱯᱟᱭ ᱜᱮ ᱠᱟᱱ ᱛᱟᱵᱚᱱᱟ ᱠᱤᱱᱛᱩ ᱼᱼ ᱟᱫᱚ ᱦᱟᱸᱜ ᱚᱛᱤᱨᱤᱠᱛᱚ ᱚᱱᱠᱟ ᱢᱮᱱ ᱞᱮᱠᱷᱟᱡ ᱫᱚ ᱦᱟᱸᱜ ᱼᱼ ᱡᱟᱹᱥᱛᱤ ᱧᱚᱜ ᱞᱮᱠᱟᱛᱮ ᱱᱮᱛᱟᱨ ᱢᱟ ᱧᱮᱞᱚᱜᱚᱜ ᱠᱟᱱᱟ ᱚᱱᱠᱟ ᱞᱮᱠᱟ ᱛᱮᱦᱚᱸᱼᱼ ᱚᱲᱟᱜ ᱫᱩᱣᱟᱹᱨ ᱡᱟᱦᱟᱸ ᱵᱚᱱ ᱵᱮᱱᱟᱣ ᱮᱫᱟ ᱠᱟᱴᱷ ᱠᱚᱛᱮ ᱦᱳᱭ ᱥᱮ ᱚᱱᱟ ᱠᱚ ᱫᱚ ᱦᱟᱸᱜᱼᱼ ᱢᱮᱱ ᱛᱮᱫᱚ ᱞᱤᱧ ᱢᱚᱱᱮᱭᱟ ᱦᱮᱸ ᱵᱷᱟᱞᱤ ᱠᱟᱛᱷᱟ ᱠᱟᱱᱟ ᱦᱳᱭ ᱥᱮ ᱟᱫᱚ ᱡᱟᱦᱟᱸ ᱦᱟᱱᱟ ᱼᱼ ᱵᱚᱱ ᱢᱮᱛᱟᱜ ᱠᱟᱱᱟ ᱮᱠᱮᱵᱟᱨᱮ ᱡᱟᱹᱥᱛᱤ ᱞᱮᱠᱟ ᱛᱮᱵᱚᱱ ᱢᱟᱜ ᱜᱤᱰᱤ ᱠᱟᱜ ᱠᱟᱱᱟ ᱚᱱᱟ ᱫᱚ ᱦᱟᱸᱜ ᱼᱼ ᱠᱟᱹᱴᱤᱡ ᱵᱟᱹᱲᱤᱡ ᱜᱚᱫᱚᱜ ᱠᱟᱱ ᱛᱟᱵᱚᱱᱟ ᱥᱮ ᱾
ᱦᱮᱸ ᱾
ᱟᱫᱚ ᱢᱚᱡᱽ ᱦᱚᱸ ᱵᱟᱝ ᱧᱮᱞᱼᱼ ᱦᱳᱭ ᱟᱫᱚ ᱵᱩᱨᱩ ᱠᱚᱦᱚᱸ ᱢᱚᱡᱽ ᱥᱟᱺᱦᱤᱡ ᱫᱚ ᱵᱟᱝ ᱧᱮᱞᱚᱜᱼᱟ ᱥᱮ ᱛᱚᱠᱷᱚᱱ ᱴᱟᱺᱰᱤ ᱞᱮᱠᱷᱟᱡ ᱫᱚ ᱾
ᱦᱳᱭ ᱦᱳᱭ ᱦᱳᱭ ᱛᱟᱦᱚᱞᱮ ᱟᱯᱮ ᱥᱮᱫ ᱫᱚ ᱵᱩᱨᱩ ᱢᱮᱱᱟᱜ ᱟᱠᱟᱜᱼᱟ ᱵᱟᱝ?
ᱟᱞᱮ ᱱᱚᱛᱮ ᱫᱚ ᱵᱩᱨᱩ ᱫᱚ ᱵᱟᱹᱱᱩᱜ ᱠᱟᱜᱼᱟ ᱴᱟᱺᱰᱤ ᱧᱚᱜ ᱜᱮ ᱛᱟᱞᱮᱭᱟ ᱾
ᱟᱪᱪᱷᱟ ᱟᱞᱮ ᱥᱮᱫ ᱦᱚᱸᱼᱼ ᱵᱩᱨᱩ ᱫᱚ ᱵᱟᱹᱱᱩᱜ ᱟᱠᱟᱫᱟ ᱵᱤᱨ ᱫᱚ ᱢᱮᱱᱟᱜ ᱟᱠᱟᱫ ᱜᱮᱭᱟ ᱾
ᱚᱻ ᱟᱫᱚ ᱡᱟᱹᱱᱤᱡ ᱚᱱᱠᱟ ᱢᱮᱱ ᱞᱮᱠᱷᱟᱡ ᱫᱚ ᱚᱱᱟ ᱥᱚᱢᱟᱱ ᱼᱼ ᱥᱚᱢᱟᱱ ᱵᱤᱨ ᱢᱮᱱᱟᱜ ᱟᱠᱟᱫᱼᱟ ᱡᱟᱱᱤᱡ ᱟᱯᱮ ᱚᱱᱟ ᱠᱚᱨᱮ ᱫᱚ?
ᱦᱳᱭ ᱚᱱᱟ ᱥᱚᱢᱟᱱ ᱵᱤᱨ ᱠᱟᱱᱟ ᱾
ᱟᱫᱚ ᱡᱮᱢᱚᱱ ᱼᱼ ᱵᱤᱨ ᱫᱚᱵᱚᱱ ᱢᱮᱛᱟᱜ ᱠᱟᱱᱟ ᱡᱟᱦᱟᱸ ᱫᱟᱨᱮ ᱯᱟᱞᱦᱟ ᱛᱮ ᱵᱤᱨ ᱼᱼ
ᱦᱳᱭ ᱦᱳᱭ ᱾
ᱟᱭᱢᱟ ᱼᱼ ᱪᱮᱫ ᱵᱤᱱ ᱢᱮᱱ ᱠᱮᱫᱟ ᱢᱟ ᱞᱟᱹᱭ ᱵᱤᱱ ᱾
ᱞᱟᱹᱭᱫᱟᱹᱧ ᱛᱟᱦᱞᱮ ᱟᱯᱮ ᱥᱮᱫ ᱫᱚ ᱪᱟᱥ ᱠᱟᱹᱢᱤ ᱠᱚᱫᱚ ᱛᱤᱱᱟᱹᱜ ᱡᱷᱟᱹᱞ ᱠᱮᱫᱼᱟ ᱯᱮ?
ᱟᱫᱚ ᱦᱟᱸᱜ ᱢᱮᱱ ᱞᱮᱠᱷᱟᱡ ᱫᱚ ᱦᱟᱸᱜ ᱪᱟᱵᱟ ᱟᱹᱜᱩ ᱠᱮᱫᱟᱞᱮ ᱾ ᱟᱨ ᱦᱟᱸᱜ ᱢᱟᱲᱟᱝ ᱛᱮ ᱜᱮᱞᱮ ᱮᱦᱚᱵ ᱮᱛᱚᱦᱚᱵ ᱞᱮᱫ ᱛᱟᱦᱮᱱᱟ ᱨᱚᱦᱚᱭ ᱠᱚᱦᱚᱸ ᱟᱫᱚ ᱦᱟᱸᱜ ᱼᱼ ᱛᱚᱞᱟ ᱠᱚᱦᱚᱸ ᱢᱟᱲᱟᱝ ᱼᱼ ᱛᱮ ᱜᱮᱞᱮ ᱜᱤᱰᱤ ᱵᱟᱲᱟ ᱞᱮᱫ ᱛᱟᱦᱮᱱᱟ ᱟᱫᱚ ᱚᱱᱟ ᱼᱼ ᱛᱮ ᱫᱚ ᱦᱟᱸᱜ ᱫᱟᱜ ᱠᱚ ᱨᱮᱱᱟᱜ ᱫᱚ ᱟᱞᱮ ᱫᱚ ᱵᱟᱞᱮ ᱟᱱᱟᱴᱚᱜ ᱜᱮᱭᱟ ᱛᱚ ᱾
ᱟᱪᱪᱷᱟ ᱾
ᱦᱳᱭ ᱾
ᱛᱟᱦᱚᱞᱮ ᱟᱯᱮ ᱥᱮᱫ ᱫᱚ ᱦᱩᱭᱩᱜ ᱠᱟᱱᱟ ᱠᱮᱞᱟᱱ ᱫᱟᱜ ᱠᱚ ᱪᱟᱞᱟᱜ ᱜᱮᱭᱟ ᱥᱮ ᱪᱮᱫ?
ᱦᱮᱸ ᱠᱮᱱᱮᱞ ᱫᱟᱜ ᱦᱚᱸ ᱢᱮᱱᱟᱜ ᱠᱟᱜᱼᱟ, ᱵᱟ ᱠᱮᱱᱮᱞ ᱫᱟᱜ ᱫᱚ ᱵᱟᱹᱱᱩᱜ ᱠᱟᱜᱼᱟ ᱾ ᱚᱱᱟ ᱱᱟᱹᱭ ᱢᱮᱱᱟᱜ ᱠᱟᱜᱼᱟ ᱟᱞᱮ ᱱᱚᱛᱮ ᱫᱚ ᱱᱟᱹᱭ ᱥᱟᱶᱛᱮ ᱚᱱᱟ ᱼᱼ ᱦᱳᱭ ᱢᱤᱱᱤ ᱠᱚ ᱢᱮᱱᱟᱜ ᱟᱠᱟᱜᱼᱟ᱾ ᱟᱫᱚ ᱦᱟᱸᱜ ᱥᱚᱢᱚᱛᱚᱞ ᱫᱚ ᱟᱞᱮ ᱫᱚ ᱞᱟᱛᱟᱨ ᱫᱤᱥᱚᱢ ᱥᱮᱫ ᱞᱮ ᱧᱩᱨᱩᱜ ᱠᱟᱱᱟ ᱛᱚ᱾ ᱟᱫᱚ ᱡᱩᱫᱤ, ᱢᱮᱱ ᱞᱮᱠᱷᱟᱡ ᱫᱚ ᱡᱮᱢᱚᱱᱤᱧ ᱢᱮᱱᱟ ᱡᱮ ᱡᱩᱫᱤ ᱵᱟᱨᱯᱮ ᱫᱤᱱ ᱜᱟᱱᱮ ᱫᱟᱜ ᱟᱞᱮᱼᱟᱭ ᱛᱟᱦᱚᱞᱮ ᱟᱞᱮ ᱫᱚᱞᱮ ᱰᱩᱵᱩᱡ ᱟᱨ ᱡᱟᱦᱟᱸ ᱚᱱᱟ ᱵᱟᱹᱫᱽ ᱠᱚ ᱢᱮᱱᱟᱜ ᱠᱟᱫ ᱛᱟᱞᱮᱭᱟ ᱟᱲᱮ ᱠᱚ ᱡᱟᱦᱟᱸ ᱧᱮᱞᱚᱜᱼᱟ ᱱᱤᱛᱳᱜ ᱚᱲᱟᱜ ᱟᱲᱮ
ᱛᱮᱜᱮᱞᱮ ᱪᱟᱥ ᱜᱮᱭᱟ᱾
ᱚ
ᱛᱟᱦᱚᱞᱮ ᱟᱯᱮ ᱫᱚ ᱢᱤᱫ ᱫᱷᱟᱣ ᱯᱮ ᱪᱟᱥ ᱜᱮᱭᱟ ᱥᱮ ᱵᱟᱨ ᱫᱷᱟᱣ ᱥᱮᱨᱢᱟ ᱨᱮ,
ᱟᱞᱮ ᱟᱞᱮ ᱦᱚᱸ ᱟᱞᱮ ᱫᱚ ᱢᱤᱫ ᱫᱷᱟᱣ ᱜᱮᱞᱮ ᱪᱟᱥ ᱜᱮᱭᱟ ᱚᱱᱠᱟ ᱫᱚ᱾
ᱚ ᱟᱫᱚ ᱟᱞᱮ ᱚᱱᱛᱮ ᱫᱚᱜ ᱫᱟᱜ ᱠᱚ ᱡᱟᱹᱱᱤᱡ ᱵᱟᱯᱮ ᱧᱟᱢ ᱵᱟᱲᱟᱭ ᱛᱮᱜᱮ ᱦᱟᱸᱜ ᱪᱟᱥ ᱠᱚᱫᱚ ᱵᱟᱝ ᱦᱩᱭ ᱫᱟᱲᱮᱭᱟᱛᱟᱯᱮᱭᱟ᱾
ᱦᱳᱭ ᱦᱳᱭ ᱫᱟᱜ ᱜᱮ ᱠᱟᱹᱴᱤᱡ ᱚᱵᱷᱟᱵᱽ ᱧᱚᱜ ᱜᱮᱭᱟ᱾ ᱵᱮᱥ ᱜᱮ ᱫᱟᱜᱟᱭ ᱫᱟᱜᱟᱭ
ᱦᱳᱭ ᱦᱳᱭ ᱟᱫᱚ ᱱᱤᱭᱟᱹ ᱥᱮᱨᱢᱟ ᱫᱚ ᱵᱟᱭ ᱫᱟᱜ ᱟᱵᱚᱱ ᱫᱚ ᱚᱱᱠᱟ ᱞᱮᱠᱟ ᱫᱚ᱾ ᱡᱟᱦᱟᱸ ᱞᱮᱠᱟ ᱞᱟᱦᱟ ᱥᱮᱨᱢᱟ ᱠᱚᱨᱮ ᱫᱟᱜ ᱵᱟᱲᱟ ᱟᱵᱚᱱ ᱠᱟᱱ ᱛᱟᱦᱮᱱ ᱟᱫᱚ ᱟᱥᱟᱲ ᱵᱚᱸᱜᱟ ᱠᱚᱦᱚᱸ ᱛᱟᱜ ᱪᱟᱵᱟᱭᱮᱱ ᱛᱟᱵᱚᱱᱟ᱾
ᱫᱟᱜ ᱪᱟᱵᱟᱜ ᱠᱟᱱ ᱜᱮᱭᱟ ᱟᱫᱚ ᱨᱚᱦᱚᱭ ᱫᱚ ᱱᱚᱜᱼᱚᱭ ᱪᱟᱞᱟᱜ ᱠᱟᱱ ᱜᱮᱛᱟᱞᱮᱭᱟ ᱟᱞᱮ ᱦᱚᱸ ᱟᱨ ᱵᱟᱨ ᱥᱤᱧ ᱜᱟᱱ ᱠᱷᱟᱱ ᱜᱮ ᱦᱟᱜ ᱨᱚᱦᱚᱭ ᱪᱟᱵᱟ ᱜᱚᱫᱟᱞᱮ, ᱞᱟᱦᱟ ᱢᱟ ᱵᱟᱭ ᱫᱟᱜᱮᱫ ᱛᱟᱦᱮᱸ ᱛᱚᱞᱟ ᱠᱚᱦᱚᱸ ᱵᱟᱝ ᱮᱢ ᱛᱟᱦᱮᱸᱜᱼᱟ ᱛᱚ
ᱚ ᱟᱯᱮ ᱫᱚ ᱡᱟᱹᱱᱤᱡ ᱚᱱᱠᱟ ᱚ ᱦᱳᱭ ᱛᱚ ᱟᱫᱚ ᱦᱟᱜ ᱟᱫᱚ ᱦᱟᱸᱜ ᱡᱟᱹᱱᱤᱡ ᱟᱯᱮ ᱫᱚ ᱦᱟᱸᱜ ᱱᱚᱜᱚ ᱱᱚᱝᱠᱟ, ᱥᱮᱨᱢᱟ ᱨᱮ ᱠᱚᱭᱚᱜ ᱦᱚᱨ ᱠᱟᱛᱮ ᱛᱟᱦᱮᱱᱟ ᱡᱟᱹᱱᱤᱡ ᱫᱟᱜ ᱟᱵᱚᱱ ᱠᱟᱱᱟᱭ ᱥᱮ ᱵᱟᱝ ᱦᱟᱜ ᱦᱳᱭᱥᱮ
ᱦᱳᱭ ᱦᱳᱭ ᱚᱱᱠᱟᱜᱮ᱾ ᱥᱮᱨᱢᱟ ᱜᱮ ᱠᱚᱭᱚᱜ ᱵᱟᱲᱟᱭ ᱦᱩᱭᱩᱜ ᱠᱟᱱ ᱛᱟᱦᱮᱸᱫᱼᱟ᱾
ᱦᱳᱭ ᱟᱞᱮ ᱫᱚ ᱩᱱᱤ ᱦᱚᱸᱞᱮ ᱠᱚᱭᱚᱜ ᱦᱚᱨ ᱠᱟᱭᱟ, ᱥᱟᱶᱛᱮ ᱟᱨᱦᱚ ᱢᱤᱱᱤ ᱠᱚ ᱢᱮᱱᱟᱜ ᱟᱠᱟᱫ ᱛᱟᱞᱮᱭᱟ ᱚᱱᱟ ᱛᱮᱦᱚᱸ᱾ ᱛᱚᱞᱟ ᱠᱚᱫᱚ ᱞᱮ ᱜᱤᱰᱤ ᱵᱟᱲᱟ ᱠᱟᱜ-ᱟ᱾ ᱫᱟᱜ ᱠᱚᱨᱮ ᱛᱮᱦᱚᱸ ᱦᱳᱭ
ᱛᱮᱜᱮ ᱛᱟᱦᱚᱞᱮ ᱟᱯᱮ ᱫᱚ ᱨᱚᱦᱚᱭ ᱪᱟᱵᱟ ᱜᱚᱫ ᱠᱮᱭᱟ ᱯᱮ᱾
ᱦᱳᱭ, ᱟᱫᱚ ᱟᱞᱮ ᱱᱚᱛᱮ ᱫᱚ ᱢᱮᱱ ᱞᱮᱠᱷᱟᱡ ᱫᱚ ᱦᱟᱸᱜ
ᱡᱟᱣ ᱥᱮᱨᱢᱟ ᱞᱮᱠᱟᱜᱮ ᱢᱟᱱᱮ ᱯᱩᱛᱤ ᱥᱮᱨᱢᱟ ᱞᱮᱠᱟ ᱜᱮ ᱪᱟᱥ ᱠᱚᱫᱚ ᱦᱩᱭᱩᱜ ᱜᱮᱛᱟᱞᱮᱭᱟ ᱟᱞᱮᱭᱟᱜ ᱫᱚ᱾ ᱫᱟᱜ ᱠᱚᱨᱮᱱᱟᱜ ᱟᱱᱟᱴ ᱠᱚ ᱵᱟᱹᱱᱩᱜ ᱠᱟᱜᱼᱟ ᱛᱚ ᱞᱮᱠᱟᱛᱮ ᱟᱞᱮ ᱫᱚ ᱥᱩᱵᱤᱫᱷᱟ ᱠᱚ ᱢᱮᱱᱟᱜ ᱟᱠᱟᱜᱼᱟ ᱟᱹᱰᱤ ᱟᱹᱰᱤ ᱟᱭᱢᱟ ᱞᱮᱠᱟᱱᱟᱜ ᱜᱮ᱾
ᱚ ᱦᱚᱸ ᱟᱨ ᱱᱚᱛᱮ ᱦᱩᱭᱩᱜ ᱠᱟᱱᱟ ᱫᱮᱨᱤ ᱠᱟᱛᱮᱜ ᱢᱟᱱᱮ ᱱᱤᱛᱚᱜ ᱫᱚᱛᱚ ᱫᱮᱨᱤ ᱠᱟᱛᱮᱜ ᱜᱮ ᱫᱟᱜ ᱟᱜ ᱵᱚᱱᱟᱭ ᱮᱱᱛᱮ ᱨᱮᱦ ᱢᱚᱱᱮ ᱦᱩᱭᱩᱜ ᱠᱟᱱᱟ ᱡᱮ ᱱᱤᱭᱟᱹ ᱫᱟᱣ ᱟᱜ ᱠᱟᱹᱢᱤ ᱫᱚ ᱛᱚᱠᱷᱚᱱ ᱜᱮ ᱞᱮ ᱯᱩᱨᱟᱹᱣ ᱜᱚᱫᱮᱜ ᱞᱮᱠᱟᱜ ᱜᱮ
ᱚ ᱦᱳᱭ ᱛᱚ ᱟᱫᱚ ᱢᱟ ᱫᱟᱜ ᱞᱮᱠᱟ ᱢᱟ ᱵᱟᱹᱞᱤ ᱜᱮ ᱦᱳᱭᱥᱮ ᱟᱫᱚ ᱫᱟᱜ ᱡᱩᱫᱤ ᱵᱟᱭ ᱫᱟᱜ ᱟᱵᱚᱱᱟ ᱮᱠᱟᱞ ᱜᱮ ᱛᱟᱦᱚᱞᱮ ᱚᱱᱟ ᱫᱚ ᱦᱟᱸᱜ ᱮᱜ ᱪᱮᱫ ᱞᱮᱠᱟ ᱵᱚᱱ ᱢᱮᱱᱟ ᱟᱛᱠᱷᱟᱱ ᱫᱚ
ᱢᱮᱱᱫᱟᱞᱤᱧ ᱫᱟᱜ ᱞᱮᱠᱷᱟᱡ ᱢᱟ ᱱᱟᱯᱟᱭ ᱠᱟᱛᱷᱟ ᱠᱟᱱᱟ, ᱟᱨ ᱡᱩᱫᱤ ᱮᱠᱟᱞ ᱜᱮ ᱡᱩᱫᱤ ᱵᱟᱭ
ᱦᱳᱭ ᱮᱠᱟᱞ ᱜᱮ ᱡᱩᱫᱤ ᱵᱟᱭ ᱫᱟᱜ ᱟᱵᱚᱱᱟ ᱛᱟᱦᱚᱞᱮ ᱫᱚ ᱡᱚᱛᱚ ᱦᱚᱲ ᱦᱩᱭᱩᱜ ᱠᱟᱱᱟ ᱟᱹᱰᱤ ᱟᱱᱟᱴ ᱨᱮᱵᱚᱱ ᱯᱟᱲᱟᱣ ᱜᱚᱫᱚᱜᱼᱟ ᱥᱮ
ᱟ ᱦᱳᱭ
ᱛᱚ ᱩᱱᱟᱹᱜ ᱫᱚ ᱵᱟᱯᱮ ᱯᱟᱲᱟᱜᱼᱟ ᱟᱞᱮᱥᱮᱫ ᱫᱚ ᱟᱹᱰᱤ ᱡᱳᱨ
ᱦᱳᱭ ᱟᱫᱚ ᱟᱯᱮ ᱫᱚ ᱦᱟᱸᱜ ᱱᱚᱜᱼᱚ ᱱᱚᱝᱠᱟ ᱛᱚ ᱚᱱᱮ ᱵᱤᱱ ᱢᱮᱱ ᱠᱮᱫ ᱟᱨ ᱵᱤᱨ ᱴᱚᱴᱷᱟ ᱠᱚ ᱠᱟᱱ ᱛᱟᱵᱤᱱᱟ ᱟᱫᱚ ᱛᱟᱦᱚᱞᱮ